ᱦᱮᱞᱳ
ᱦᱮᱞᱳ
ᱦᱮ ᱥᱟᱹᱜᱩᱱ ᱥᱤᱜᱟᱹᱲ᱾
ᱥᱟᱹᱜᱩᱱ ᱥᱤᱜᱟᱹᱲ᱾
ᱚᱸᱻ ᱥᱟᱶᱛᱮ ᱡᱚᱦᱟᱨ ᱜᱮ᱾
ᱡᱚᱦᱟᱨ ᱜᱮ᱾
ᱩᱸᱻ ᱱᱟᱯᱟᱭ ᱜᱮᱛᱚ ᱦᱳᱭ ᱱᱟᱯᱟᱭ ᱜᱮ᱾
ᱩᱸ ᱟᱞᱮ ᱦᱚᱸ ᱱᱟᱯᱟᱭ ᱜᱤ᱾
ᱦᱩᱸ ᱱᱟᱯᱟᱭ ᱛᱮᱵᱚ ᱛᱟᱦᱮᱸᱞᱱ ᱠᱷᱟᱱ ᱜᱮ ᱵᱮᱥᱚᱜ-ᱟ ᱦᱮᱸ ᱥᱮ
ᱦᱮᱸ
ᱦᱮᱸ ᱛᱟᱦᱞᱮ
ᱪᱟᱱ
ᱦᱩᱸ ᱚᱱᱠᱟ ᱞᱮᱠᱟ᱾ ᱦᱚᱸᱜ ᱚᱠᱟ ᱞᱮᱠᱟ ᱢᱮᱱᱟᱜ ᱯᱮᱭᱟ?
ᱛᱟᱞᱦᱮ ᱟᱯᱮ ᱥᱮᱜ ᱫᱟᱜ ᱮᱫᱟᱭ ᱥᱮ ᱵᱟᱝ?
ᱮᱸᱻ᱾ ᱛᱟᱦᱚᱞᱮ ᱡᱟ ᱛᱟᱞᱮ ᱟᱞᱟᱝ ᱟᱸᱻ ᱧᱤᱛᱚᱜ ᱢᱤᱫᱴᱟᱝ ᱦᱟᱸ ᱧᱤᱛᱚᱜ ᱦᱟᱸᱜ ᱧᱮᱞᱚᱜ ᱠᱟᱱᱟ ᱟᱵᱩᱻ ᱫᱤᱥᱚᱢ ᱨᱮ᱾ ᱡᱟᱦᱟᱸ ᱫᱚ ᱟᱵᱩ ᱫᱤᱥᱚᱢ ᱨᱮ ᱥᱮ ᱟᱵᱩᱣᱟᱜ ᱱᱤᱭᱟᱹ ᱫᱷᱟᱹᱨᱛᱤ ᱨᱮ ᱦᱚᱞᱚᱝ ᱦᱟᱸᱜ ᱵᱚᱫᱚᱞᱚᱜ ᱠᱟᱱᱟ ᱦᱩᱸ᱾ ᱟᱫᱚ ᱮᱸ ᱵᱚᱫᱚᱞ ᱨᱮᱭᱟᱜ ᱠᱟᱨᱚᱱ ᱫᱚ? ᱚ ᱟᱹᱰᱤ ᱨᱚᱠᱚᱢᱟᱜ ᱛᱮᱦᱟᱸᱜ ᱩᱸ ᱵᱚᱫᱚᱞᱚᱜ ᱠᱟᱱᱟ᱾ ᱦᱮᱸ ᱟᱫᱚ ᱧᱮᱞ ᱞᱮᱠᱷᱟᱱᱼ ᱢᱤᱫ ᱥᱮᱫ ᱞᱮᱠᱟ ᱛᱮ ᱡᱟᱹᱥᱛᱤ ᱧᱮᱞ ᱞᱮᱠᱷᱟᱱ ᱫᱚ ᱟᱵᱚᱣᱟᱜ ᱱᱤᱭᱟᱹ ᱫᱟᱨᱮ ᱢᱟᱜ᱾ ᱟᱵᱚ ᱫᱟᱨᱮ ᱠᱩ ᱜᱚ᱾ ᱢᱟᱜ ᱮᱫᱟ ᱦᱮᱸ ᱫᱟᱨᱮ ᱚᱠᱥᱥᱚᱭᱩ ᱠᱚ ᱜᱮᱫ ᱮᱫᱟ ᱜᱮᱫ ᱩᱡᱟᱹᱲᱮᱫᱟ ᱵᱚ᱾ ᱟᱨ ᱥᱟᱶ ᱥᱟᱶᱛᱮ ᱦᱚᱭᱞᱚᱝ ᱨᱮᱭᱟᱜ ᱢᱟ᱾ ᱟᱻ ᱟᱹᱰᱤ ᱢᱟᱨᱟᱝ ᱩᱸᱻ ᱤᱭᱟᱹᱜ ᱠᱟᱱᱟ ᱟᱱᱟᱴ ᱦᱩᱭᱩᱜ ᱠᱟᱱᱟ᱾ ᱥᱟᱶ ᱥᱟᱶᱛᱮ ᱟᱹᱰᱤ ᱨᱚᱠᱚᱢ᱾ ᱩᱢᱻ ᱟᱹᱰᱤ ᱨᱚᱠᱚᱢᱟᱜ ᱡᱤᱵᱽ ᱡᱤᱭᱟᱹᱞᱤ ᱥᱟᱶᱛᱮ᱾ ᱦᱩᱸᱜ ᱮᱸ ᱟᱹᱰᱤ ᱨᱚᱠᱚᱢ ᱟᱱᱟᱴ‌ ᱦᱟᱸᱜ ᱧᱮᱞ ᱧᱟᱢᱚᱜ ᱠᱟᱱᱟ ᱟᱫᱚ ᱚᱱᱟ ᱜᱮ ᱟᱢ ᱟᱨ ᱠᱟᱹᱴᱤᱡ ᱟᱸᱻᱞᱟᱹᱭ ᱞᱮᱠᱷᱟᱱ ᱵᱷᱟᱜᱤ ᱠᱚᱜ-ᱟ?
ᱟᱪᱪᱷᱟ᱾ ᱦᱚᱸᱜ-ᱚᱭ ᱡᱮ᱾ ᱫᱟᱨᱮ ᱱᱟᱹᱲᱨᱤ ᱟᱵᱚ ᱵᱚᱱ ᱢᱟᱜ ᱮᱫᱟ ᱱᱚᱣᱟ ᱫᱚ᱾ ᱦᱚᱭᱞᱚᱝ ᱞᱟᱹᱜᱤᱫ ᱫᱚ ᱵᱷᱟᱜᱤ ᱵᱟᱝ ᱦᱩᱭᱩᱜ ᱠᱟᱱᱟ ᱟᱨ᱾
ᱦᱩᱸ᱾
ᱫᱟᱨᱮ ᱡᱩᱫᱤ ᱵᱚᱱ ᱢᱟᱠᱟ ᱛᱟᱞᱦᱮ ᱫᱟᱨᱮ ᱟᱨᱦᱚᱸ ᱠᱚ ᱨᱚᱦᱚᱭ ᱢᱟ᱾ ᱢᱤᱫᱴᱮᱱ ᱫᱟᱨᱮ ᱵᱚᱱ ᱢᱟᱠᱟᱼ ᱢᱟᱜᱟ ᱥᱮ ᱟᱨ ᱚᱱᱟ ᱵᱚᱫᱚᱞ ᱛᱮ ᱟᱨᱚᱼ ᱵᱟᱲᱮ ᱫᱟᱨᱮ ᱵᱚᱱ ᱨᱚᱦᱚᱭ ᱢᱟ ᱛᱟᱞᱦᱮᱼᱼ ᱟᱵᱚ ᱡᱩᱫᱤ ᱫᱟᱨᱮ ᱵᱟᱵᱚᱱ ᱨᱚᱦᱚᱭᱟ ᱠᱷᱟᱹᱨᱤ ᱵᱚᱱ ᱢᱟᱜ ᱤᱫᱤ ᱠᱷᱟᱱᱼᱼ ᱛᱟᱦᱚᱞᱮ ᱟᱵᱚ ᱦᱚᱞᱚᱝ ᱵᱟᱹᱤᱡᱚᱜ-ᱟ ᱥᱮ ᱱᱚᱣᱟᱼᱼ ᱫᱷᱟᱹᱨᱛᱤ ᱦᱚᱸ ᱥᱮᱼᱼ ᱫᱟᱜ ᱡᱟᱹᱲᱤ ᱠᱩ ᱵᱟᱝ ᱦᱩᱭᱩᱜ-ᱟ ᱟᱨᱼᱼ ᱡᱟᱦᱟᱸ ᱵᱤᱨ ᱨᱮ ᱵᱤᱨ ᱨᱮ ᱫᱟᱨᱮ ᱠᱚ ᱵᱩ ᱢᱟᱜ ᱫᱟ ᱡᱩᱫᱤ ᱵᱩᱱ ᱢᱟᱜ ᱞᱮᱠᱷᱟᱱ ᱵᱤᱨ ᱨᱮ ᱛᱟᱦᱚᱞᱮ ᱵᱤᱨ ᱡᱤᱭᱟᱹᱞᱤ ᱡᱟᱦᱟᱸᱭ ᱠᱚ ᱛᱟᱦᱮᱱ ᱠᱟᱱᱟ ᱵᱤᱨ ᱨᱮ᱾ ᱡᱤᱭᱟᱹᱞᱤ᱾ ᱪᱮᱬᱮ ᱥᱮ ᱟᱨᱦᱚᱸ ᱢᱮᱱᱟᱜ ᱠᱚᱣᱟ ᱟᱭᱢᱟ ᱞᱮᱠᱟᱱ ᱡᱤᱭᱟᱹᱞᱤ ᱛᱩᱭᱩ ᱥᱮ᱾ ᱩᱱᱠᱚ ᱠᱷᱤᱠᱲᱤ ᱥᱮ ᱨᱩᱰᱟᱹ ᱠᱚ ᱢᱮᱱᱟᱜ ᱠᱚᱣᱟ ᱩᱱᱠᱩᱣᱟᱜ ᱟᱹᱰᱤ ᱟᱭᱢᱟ ᱞᱮᱠᱟᱱᱟᱜ ᱟᱱᱟᱴ ᱦᱩᱭᱩᱜᱼᱟ ᱩᱱᱠᱩ ᱚᱱᱟ ᱫᱚ ᱵᱤᱨ ᱡᱤᱭᱟᱹᱞᱤ ᱦᱤᱥᱟᱹᱵᱽ ᱛᱮᱫᱚ ᱟᱹᱰᱤ ᱠᱷᱚᱛᱤ ᱵᱟᱝ ᱴᱷᱤᱠᱟ ᱵᱤᱨ ᱢᱟᱜ ᱟᱜ ᱥᱮ ᱪᱮᱬᱮ ᱪᱩᱯᱲᱤ ᱠᱚᱦᱚᱸ ᱩᱱᱠᱩᱼᱼ ᱦᱟᱞᱮ ᱰᱟᱞᱮᱜ ᱟᱠᱚ ᱛᱩᱠᱟᱹ ᱠᱚ ᱵᱮᱱᱟᱣ ᱠᱟᱜ-ᱟ ᱦᱚᱯᱚᱱ ᱡᱩᱫᱤ ᱠᱚ ᱛᱟᱦᱮᱱᱟᱼᱼ ᱟᱨ ᱱᱚᱣᱟ ᱠᱚ ᱵᱟᱵᱚᱱ ᱩᱡᱟᱹᱲ ᱢᱟ ᱵᱤᱨ ᱵᱤᱨᱠᱩ ᱥᱮ ᱫᱟᱨᱮ ᱚᱲᱟᱜ ᱯᱟᱥᱨᱮ ᱡᱟᱦᱟᱸ ᱢᱮᱱᱟᱜ ᱛᱟᱵᱚᱱ ᱚᱲᱟᱜ ᱠᱩᱰᱟᱹᱢ ᱠᱚᱨᱮ ᱚᱱᱟ ᱠᱚᱦᱚᱸ ᱟᱨ ᱵᱤᱨ ᱨᱮ ᱡᱟᱦᱟᱸ ᱫᱟᱨᱮ ᱠᱚ ᱢᱮᱱᱟᱜᱼᱟ ᱚᱱᱟ ᱠᱚ ᱡᱟᱹᱥᱛᱤ ᱵᱟᱵᱚᱱ ᱢᱟᱜᱽ ᱢᱟ ᱡᱮ ᱟᱨᱦᱚᱸ ᱟᱹᱛᱩ ᱥᱩᱨ ᱨᱮ ᱡᱟᱦᱟᱸ ᱵᱤᱨ ᱠᱚ ᱛᱟᱸᱦᱮᱱᱟ ᱚᱱᱟ ᱠᱩ ᱵᱤᱨ ᱠᱚᱨᱮ ᱧᱮᱞᱚᱜᱼᱟ ᱡᱮ ᱟᱛᱳ ᱨᱮᱱ ᱦᱚᱲ ᱠᱚ ᱥᱟᱦᱟᱱ ᱥᱟᱠᱟᱢ ᱚᱱᱟ ᱠᱩ ᱪᱟᱞᱟᱜᱼᱟ ᱛᱚ ᱚᱱᱟ ᱩᱱᱟᱹᱜ ᱵᱟᱵᱩᱱ ᱢᱟᱜᱽ ᱢᱟ ᱫᱟᱨᱮ ᱠᱚ ᱟᱨ ᱥᱟᱦᱟᱱ ᱥᱟᱠᱟᱢ ᱵᱚᱱ ᱟᱹᱜᱩᱭ ᱜᱮᱭᱟ ᱢᱮᱱᱠᱷᱟᱱ᱾ ᱡᱟᱦᱟᱸ ᱠᱚ ᱰᱟᱹᱨ ᱨᱟᱹᱯᱩᱫ ᱜᱚᱡᱽ ᱠᱟᱱᱟ ᱜᱚᱡᱽ ᱰᱟᱹᱨ ᱚᱱᱟ ᱠᱚᱵᱚᱱ ᱟᱹᱜᱩᱭ ᱢᱟ᱾ ᱟᱨ ᱡᱤᱣᱮᱫ ᱫᱟᱨᱮ ᱥᱮ ᱰᱟᱹᱨ ᱵᱟᱵᱚᱱ ᱢᱟᱜᱢᱟ ᱟᱨ
ᱴᱷᱤᱠ
ᱱᱚᱣᱟ ᱠᱷᱟᱹᱛᱤᱨ ᱫᱟᱜ ᱡᱟᱹᱲᱤ ᱠᱚᱦᱚᱸ ᱵᱟᱝ ᱦᱩᱭᱩᱜ ᱠᱟᱱᱟ᱾
ᱦᱮᱸ ᱴᱷᱤᱠ ᱜᱮ ᱮᱸ ᱞᱟᱹᱭ ᱠᱟᱫᱟ ᱦᱟᱸᱜ᱾ ᱧᱮᱞ ᱞᱮᱠᱷᱟᱱ ᱮᱸ ᱟᱢ ᱡᱟᱦᱟᱸ ᱞᱮᱠᱟᱢ ᱞᱟᱹᱭ ᱠᱮᱫᱟ ᱱᱚᱜᱼᱚᱭ ᱡᱮ ᱟᱹᱰᱤ ᱨᱚᱠᱚᱢᱟᱜ ᱟᱵᱚ ᱠᱟᱹᱨᱠᱷᱟᱱᱟ ᱠᱚᱵᱮ ᱵᱮᱱᱟᱣ ᱮᱫᱟᱵᱚ᱾ ᱟᱫᱚ ᱵᱮᱱᱟᱣ ᱞᱟᱹᱜᱤᱫ ᱛᱮ ᱦᱟᱸᱜ ᱫᱟᱨᱮ ᱠᱚᱵᱚᱱ ᱢᱟᱜ ᱮᱫᱟ ᱦᱮᱸ ᱟᱫᱚ ᱥᱮ ᱟᱵᱚ ᱰᱟᱦᱟᱨ ᱵᱚ ᱛᱮᱭᱟᱨᱮᱫᱟ ᱰᱟᱦᱟᱨ ᱛᱮᱭᱟᱨ ᱞᱟᱹᱜᱤᱫ ᱫᱟᱨᱮ ᱠᱚᱠᱚ ᱢᱟᱜᱽ ᱮᱫᱟ᱾
ᱦᱩᱸ
ᱴᱷᱤᱠ ᱜᱮᱭᱟ ᱰᱟᱦᱟᱨ ᱠᱚ ᱛᱮᱭᱟᱨᱟ ᱾ ᱫᱟᱨᱮ ᱵᱚ ᱢᱟᱜᱟ ᱚᱱᱟ ᱠᱷᱟᱹᱛᱤᱨ᱾ ᱟᱫᱚ ᱡᱟᱦᱟᱸ ᱛᱤᱱᱟᱹᱜ ᱫᱟᱨᱮ ᱵᱚᱱ ᱢᱟᱜ ᱮᱫᱟ ᱥᱮ ᱟᱫᱚ ᱚᱱᱠᱟ ᱜᱮ ᱨᱚᱦᱚᱭ ᱞᱟᱹᱠᱛᱤ ᱠᱟᱱᱟ᱾ ᱦᱮᱸ ᱛᱟᱦᱚᱞᱮ ᱠᱷᱟᱱ ᱟᱵᱚ ᱱᱤᱭᱟᱹ ᱫᱷᱟᱹᱨᱛᱤ ᱨᱮ ᱦᱮᱸ ᱚᱱᱠᱟᱱᱟᱜ ᱦᱚᱞᱚᱝ ᱨᱮᱭᱟᱜ ᱚᱱᱠᱟᱱᱟᱜ ᱟᱱᱟᱴ ᱮᱸᱴᱠᱮᱴᱚᱬᱮ ᱵᱟᱝ ᱧᱮᱞᱚᱜᱼᱟ ᱦᱮᱸ᱾ ᱱᱟᱯᱟᱭ ᱥᱟᱺᱦᱤᱡ ᱛᱮ ᱦᱚᱭᱞᱚᱝ ᱦᱚᱸ ᱛᱟᱦᱮᱱᱟ ᱟᱫᱚ ᱚ ᱱᱤᱭᱟᱹ ᱠᱚ ᱵᱟᱝ ᱠᱚᱨᱟᱣ ᱠᱷᱟᱹᱛᱤᱨ ᱛᱮ ᱟᱫᱚ᱾ ᱠᱚᱭᱞᱚᱝ ᱠᱚᱦᱚᱸ ᱯᱟᱞᱴᱟᱣ ᱪᱟᱞᱟᱜ ᱠᱟᱱ ᱛᱟᱵᱚᱱᱟ᱾ ᱡᱟᱦᱟᱸ ᱫᱚ ᱫᱟᱜᱽ ᱚᱠᱛᱮ ᱨᱮ ᱥᱤᱛᱩᱝ ᱮᱫᱟᱭ ᱦᱮᱸ ᱥᱤᱛᱩᱝ ᱚᱠᱛᱚ ᱨᱮᱭ ᱫᱟᱜ ᱮᱫᱟᱭ ᱢᱟᱱᱮ ᱚᱱᱟ ᱫᱚ ᱡᱟᱦᱟᱸ ᱚᱠᱛᱚ ᱨᱮ ᱫᱟᱜ ᱫᱚᱨᱠᱟᱨ ᱚᱱᱟ ᱚᱠᱛᱚ ᱨᱮᱫᱚ ᱵᱟᱭ ᱫᱟᱜ ᱮᱫᱟ ᱟᱫᱚ
ᱦᱩᱸ
ᱦᱚᱜᱼᱚᱭ ᱱᱤᱭᱟᱹ ᱠᱷᱟᱹᱛᱤᱨ ᱜᱮ ᱟᱫᱚ ᱩᱱᱠᱩ ᱦᱚᱸ ᱵᱩᱡᱽ ᱦᱩᱭᱩᱜ ᱛᱟᱵᱚᱱᱟ ᱡᱟᱦᱟᱸ ᱫᱟᱨᱮ ᱵᱟᱵᱚ ᱢᱟᱜ ᱨᱮᱦᱚᱸ ᱥᱮᱵᱚ ᱢᱟᱜ ᱮᱫ ᱨᱮᱦᱚᱸ ᱫᱟᱨᱮ ᱫᱚ ᱮᱠᱟᱞ ᱨᱚᱦᱚᱭ ᱞᱟᱹᱠᱛᱤᱭᱟ ᱟᱨ ᱛᱟᱦᱚᱞᱮ ᱠᱷᱟᱱ ᱟᱵᱚᱣᱟᱜ ᱵᱮᱥ ᱛᱟᱦᱮᱱᱟ ᱥᱟᱶᱛᱮ ᱡᱤᱵᱽᱼᱡᱤᱭᱟᱹᱞᱤ ᱠᱚᱦᱚᱸ ᱟᱹᱰᱤ ᱱᱟᱯᱟᱭ ᱥᱛᱮ ᱠᱚ ᱛᱟᱦᱮᱱᱟ ᱦᱮᱸ ᱪᱟᱭ ᱪᱩᱯᱨᱤᱫ ᱠᱚ ᱠᱚ ᱦᱮᱸ ᱟ ᱛᱟᱯᱚᱨᱮ ᱟᱹᱰᱤ ᱨᱚᱠᱚᱢ ᱪᱮᱬᱮ ᱠᱚ ᱢᱮᱱᱟᱜ ᱠᱚᱣᱟ ᱢᱚᱭᱩᱨ ᱪᱮᱬᱮ ᱠᱚ ᱦᱮᱸ ᱟᱹᱰᱤ ᱨᱚᱠᱚᱢ ᱡᱟᱦᱟᱸᱭ ᱫᱚ ᱡᱟᱦᱟᱸᱭ ᱫᱚᱠᱚ ᱛᱩᱠᱟᱹᱭᱟ ᱚᱠᱚᱭ ᱫᱚ ᱵᱟᱝᱠᱚ ᱛᱩᱠᱟᱹᱭᱟ ᱵᱟᱝ ᱛᱩᱠᱟᱹ ᱛᱟᱠᱮ ᱛᱮ ᱩᱱᱠᱩ ᱫᱚ ᱚᱱᱟ ᱵᱤᱨ ᱨᱮ ᱠᱚ ᱛᱟᱦᱮᱸᱱ ᱠᱚ ᱠᱩᱥᱤᱭᱟᱜᱼᱟ ᱟᱠᱚ ᱩᱱᱠᱩ ᱫᱚ ᱵᱤᱨᱮ ᱟᱨ ᱫᱟᱜ ᱫᱟᱨᱮ ᱡᱩᱫᱤ ᱟᱵᱚ ᱵᱚᱱ ᱢᱟᱜ ᱩᱡᱟᱹᱲᱟ ᱛᱟᱦᱚᱞᱮ ᱠᱷᱟᱱ ᱡᱩᱫᱤ ᱟᱠᱚᱣᱟᱜ ᱡᱟᱦᱟᱸ ᱚᱲᱟᱜ ᱟᱜ ᱮᱟᱜᱷᱟᱹᱣᱟ ᱚᱲᱟᱜ ᱡᱚᱢ ᱧᱩ ᱫᱟᱲᱮᱭᱟᱜᱼᱟ ᱚᱱᱠᱟᱱ ᱡᱚᱢ ᱧᱩ ᱛᱟᱠᱚ ᱫᱚ ᱪᱮᱫ ᱟᱠᱚ ᱫᱚ ᱵᱤᱨ ᱛᱟᱞᱟᱨᱮ ᱡᱩᱫᱤ ᱵᱤᱨ ᱡᱩᱫᱤ ᱟᱵᱚ ᱵᱚ ᱢᱟᱜᱟ ᱫᱟᱨᱮ ᱠᱚ ᱢᱟᱜᱟ ᱛᱟᱦᱞᱮ ᱚᱠᱟᱨᱮ ᱩᱱᱠᱩ ᱫᱚᱠᱚ ᱛᱮᱦᱮᱱᱟ ᱟᱨ ᱚᱠᱟᱨᱮ ᱪᱮᱫ ᱨᱮᱫᱚᱠᱚ ᱡᱚᱢᱟ ᱦᱮᱸ ᱥᱮ ᱟᱫᱚ ᱚᱱᱤᱭᱟᱹ ᱠᱚ ᱟᱵᱚ ᱱᱤᱭᱟᱹ ᱠᱚ ᱞᱟᱹᱠᱛᱜᱤᱭᱟ ᱫᱚᱦᱚᱭ ᱞᱟᱹᱠᱛᱤᱭᱟ ᱦᱮᱸ
ᱦᱮᱸ ᱟᱨ
ᱚᱸᱰᱮ ᱠᱷᱚᱱᱟᱜ ᱟᱹᱰᱤ ᱨᱚᱠᱚᱢ ᱫᱷᱩᱦᱟᱹ ᱠᱚ ᱩᱰᱩᱠᱚᱜ ᱠᱟᱱᱟ ᱦᱮᱸ ᱚᱱᱟ ᱠᱷᱟᱹᱛᱤᱨ ᱟᱹᱰᱤ ᱢᱟᱨᱟᱝ ᱦᱚᱭᱚ ᱮᱴᱠᱮᱴᱚᱬᱮ ᱥᱤᱨᱡᱟᱹᱜ ᱠᱟᱱᱟ ᱟᱫᱚ ᱚᱱᱟ ᱠᱟᱹᱴᱤᱡ ᱟᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ
ᱟᱪᱪᱷᱟ ᱟᱵᱚ ᱵᱚᱱ ᱧᱮᱞ ᱠᱟᱫᱟ ᱡᱟᱦᱟᱱᱟᱜ ᱠᱟᱹᱨᱠᱷᱟᱱᱟ ᱠᱚ ᱵᱮᱱᱟᱣᱫᱟ ᱟᱫᱚ ᱚᱱᱟ ᱠᱚ ᱠᱷᱚᱱ ᱱᱚᱜᱼᱚᱭ ᱡᱟᱦᱟᱸᱱᱟᱜ ᱫᱷᱩᱢᱟᱹᱰᱩᱵᱚᱜᱼᱟ ᱚᱱᱟ ᱠᱚ ᱚᱱᱟ ᱠᱚ ᱫᱷᱩᱢᱟᱹ ᱩᱰᱩᱠ ᱠᱟᱛᱮᱫ ᱟᱵᱚᱣᱟᱜ ᱦᱚᱞᱚᱝ ᱦᱚᱸ ᱵᱟᱹᱲᱤᱡᱚᱜ ᱠᱟᱱᱟ ᱟᱫᱚ ᱚᱱᱟ ᱠᱚ ᱵᱮᱱᱟᱣ ᱫᱚ ᱟᱪᱪᱷᱟ ᱞᱟᱹᱠᱛᱤ ᱢᱮᱱᱟᱜ ᱜᱮᱭᱟ ᱠᱟᱹᱨᱜᱷᱟᱱᱟ ᱠᱚ ᱟᱫᱚ ᱚᱱᱟ ᱟᱛᱳ ᱴᱚᱞᱟ ᱠᱷᱚᱱ ᱛᱷᱚᱲᱟ ᱥᱟᱺᱜᱤᱧ ᱯᱷᱟᱨᱟᱠ ᱧᱚᱜ ᱨᱮ ᱛᱟᱦᱮᱱ ᱢᱟ ᱛᱚᱵᱮ ᱵᱷᱟᱜᱤᱮᱜᱼᱟ ᱥᱮ ᱡᱟᱦᱟᱸ ᱠᱟᱹᱨᱠᱷᱟᱱᱟ ᱠᱷᱚᱱ ᱫᱟᱜ ᱠᱚ ᱚᱱᱟ ᱵᱟᱹᱲᱤᱡ ᱫᱟᱜ ᱩᱰᱩᱝᱚᱜᱼᱟ ᱥᱮ ᱚᱱᱟ ᱠᱚᱦᱚᱸ ᱡᱩᱫᱤ ᱠᱷᱮᱛ ᱨᱮ ᱪᱟᱞᱟᱜᱼᱟ ᱥᱮ ᱫᱟᱜ ᱨᱮ ᱮᱴᱟᱜ ᱫᱟᱜ ᱠᱚᱨᱮ ᱢᱮᱥᱟᱜᱼᱟ ᱛᱟᱞᱚᱦᱮ ᱚᱱᱟᱠᱚ ᱯᱵᱤᱵᱟᱱ ᱫᱟᱜ ᱵᱟᱹᱲᱤᱡᱚᱜᱼᱟ ᱦᱟᱥᱟ ᱠᱚ ᱵᱟᱹᱲᱤᱡᱚᱜᱼᱟ ᱚᱱᱟᱨᱮ ᱪᱟᱥ ᱟᱵᱟᱫᱽ ᱵᱷᱟᱜᱤ ᱵᱟᱝ ᱦᱩᱭᱩᱜᱼᱟ
ᱦᱮᱸ ᱴᱷᱤᱠ
ᱟᱨ ᱡᱟᱦᱟᱸ ᱠᱚ ᱚᱱᱟᱫᱚ ᱵᱟᱹᱲᱤᱡ ᱫᱟᱜ ᱠᱟᱱᱟ ᱥᱮ ᱚᱱᱟᱫᱚ ᱥᱩᱱᱩᱢ ᱠᱚᱦᱚᱸ ᱢᱮᱥᱟ ᱛᱟᱦᱮᱱᱟ ᱚᱱᱟ ᱫᱟᱜ ᱨᱮ ᱟᱫᱚ ᱚᱱᱟ ᱠᱚ ᱫᱟᱜ ᱠᱩ ᱡᱟᱦᱟᱸᱭ ᱡᱤᱭᱟᱹᱞᱤ ᱠᱩ ᱧᱩ ᱞᱮᱠᱷᱟᱱ ᱩᱱᱠᱩ ᱦᱚᱸ
ᱦᱮᱸ
ᱩᱱᱠᱩ ᱩᱱᱠᱩᱣᱟᱜ ᱠᱷᱚᱛᱤ ᱦᱩᱭ ᱫᱟᱲᱮᱭᱟᱜᱼᱟ
ᱦᱮᱸ
ᱟᱫᱚ ᱚᱱᱟᱫᱚ ᱴᱷᱤᱠ ᱴᱷᱟᱠ ᱛᱟᱦᱮᱱ ᱢᱟ ᱚᱱᱟ ᱠᱚ ᱫᱟᱜ ᱡᱟᱛᱮ ᱚᱱᱠᱟ ᱟᱹᱛᱷᱟᱹᱣᱲᱤ ᱵᱟᱝᱠᱚ ᱵᱟᱝ ᱟᱹᱛᱩ ᱜᱤᱰᱤᱜ ᱢᱟ ᱚᱱᱟ ᱞᱟᱹᱜᱤᱫ
ᱵᱮᱵᱚᱥᱛᱷᱟ ᱱᱟᱯᱟᱭ ᱠᱚ ᱠᱚᱨᱟᱣ ᱠᱟᱜ ᱢᱟ ᱡᱮ ᱢᱤᱫ ᱢᱤᱫ ᱦᱚᱸ ᱢᱤᱫ ᱚᱱᱟ ᱡᱟᱦᱟᱸ ᱯᱟᱭᱤᱯ ᱠᱚ ᱛᱟᱦᱮᱱᱟ ᱚᱱᱟ ᱯᱟᱭᱤᱯ ᱛᱮᱜᱮ ᱪᱟᱞᱟᱜ ᱢᱟ ᱚᱱᱟ ᱫᱚ ᱟᱨ ᱵᱟᱝ ᱚᱱᱟ ᱫᱟᱜ ᱡᱟᱦᱟᱸᱭ ᱡᱤᱭᱟᱹᱞᱤ ᱥᱮ ᱚᱱᱟ ᱫᱟᱜ ᱠᱚ ᱧᱩᱭᱟ ᱛᱟᱦᱞᱮ ᱠᱷᱚᱛᱤᱜᱼᱟ
ᱦᱮᱸ ᱟᱫᱚ ᱱᱚᱝᱠᱟ ᱦᱚᱸ ᱡᱮ ᱟᱹᱰᱤ ᱱᱟᱯᱟᱭ ᱟᱹᱰᱤ ᱱᱟᱯᱟᱭᱮᱢ ᱞᱟᱹᱭ ᱟᱠᱟᱫᱟ᱾ ᱢᱮᱱ‌ ᱞᱮᱠᱷᱟᱱ ᱥᱟᱹᱨᱤ ᱜᱮ ᱱᱚᱜ-ᱚᱭ ᱡᱮ ᱫᱟᱜ ᱟᱞᱮ ᱫᱟᱜ ᱠᱚ ᱚᱸᱰᱮ ᱠᱷᱚᱡ ᱠᱩ ᱟᱵᱚ ᱦᱢ ᱠᱟᱹᱨᱠᱷᱟᱱᱟ ᱠᱷᱚᱡ ᱩᱰᱩᱠᱚᱜ ᱠᱟᱱᱟ ᱟᱫᱚ ᱱᱤ-ᱤᱭᱟᱹ ᱫᱟᱜ ᱨᱮ ᱠᱚ
ᱦᱮᱸ ᱜᱮ ᱜᱚᱸᱝᱜᱟ ᱨᱮᱠᱚ ᱥᱮ ᱱᱟᱹᱭ ᱨᱮᱠᱚ ᱚᱱᱟ ᱠᱚᱨᱮ ᱠᱚ ᱤᱭᱟᱹ ᱠᱟᱜ ᱠᱟᱱᱟ ᱟᱫᱚ ᱪᱮᱫ ᱡᱟᱦᱟᱸ ᱠᱷᱟᱹᱛᱤᱨ ᱛᱮ ᱱᱟᱹᱭ ᱨᱮᱱ ᱦᱟᱹᱠᱩ ᱠᱚᱫᱚ ᱠᱚ ᱵᱷᱟᱜᱤ ᱵᱷᱟᱜᱤ ᱜᱮ ᱢᱚᱸᱡᱽ ᱢᱚᱸᱡᱽ ᱦᱟᱹᱠᱩ ᱠᱚᱫᱚ ᱠᱚ ᱜᱩᱡᱩᱜ ᱠᱟᱱᱟ ᱦᱮᱸ ᱚᱱᱟ ᱠᱚ ᱵᱟᱝᱠᱚ ᱥᱟᱦᱟᱣ ᱫᱟᱲᱮᱭᱟᱜ ᱠᱟᱱᱟ ᱦᱮᱸ ᱚᱱᱟ ᱠᱚ ᱚᱱᱟ ᱫᱟᱜ ᱚᱱᱟ ᱫᱟᱜ ᱨᱮ ᱟᱹᱰᱤ ᱨᱚᱠᱚᱢᱟᱜ ᱠᱮᱢᱤᱠᱮᱞ ᱚᱸᱰᱮ ᱨᱚᱠᱚᱢᱟᱜ ᱵᱟᱹᱲᱤᱡ ᱫᱟᱜ ᱡᱟᱦᱟᱸ ᱫᱚ ᱦᱩᱭᱩᱜ ᱠᱟᱱᱟ ᱵᱟᱹᱲᱤᱡ ᱫᱟᱜ ᱵᱟᱹᱲᱤᱡ ᱫᱟᱜ ᱵᱟᱝᱠᱚ ᱥᱟᱦᱟᱣ ᱫᱟᱲᱮᱭᱟᱜ ᱠᱟᱱᱟ ᱚᱱᱟ ᱠᱷᱟᱹᱛᱮᱤᱨ ᱡᱟᱦᱟᱸ ᱫᱚ
ᱜᱩᱡᱩᱜ ᱠᱟᱱᱟ ᱠᱚ ᱟᱨ ᱡᱟᱦᱟᱸ ᱠᱷᱟᱹᱛᱤᱨ ᱛᱮ ᱚᱱᱟ ᱨᱮᱱᱟᱜ ᱫᱟᱜ ᱟᱨᱦᱚᱸ ᱠᱚ ᱧᱩᱭ ᱮᱫᱟᱠᱚ᱾ ᱦᱮᱸ ᱱᱚᱣᱟ ᱮᱱᱛᱮ ᱰᱟᱝᱨᱤ ᱠᱚ ᱟᱹᱰᱤ ᱰᱷᱮᱨᱠᱷᱚᱱ ᱡᱤᱵ-ᱡᱤᱭᱟᱹᱞᱤ ᱠᱚ ᱟᱫᱚ ᱧᱩ ᱠᱟᱛᱮᱜ ᱛᱚ ᱩᱱᱠᱩ ᱦᱚᱸ ᱟᱹᱰᱤ ᱢᱟᱨᱟᱝ ᱟᱱᱟᱴ ᱨᱮᱠᱚ ᱥᱮ ᱮᱸᱴᱠᱮᱴᱚᱬᱮ ᱨᱮᱠᱚ ᱯᱟᱲᱟᱜ ᱠᱟᱱᱟ ᱟᱠᱚᱣᱟᱜ ᱦᱚᱲᱢᱚ ᱟᱡᱟᱨ ᱦᱮᱸ ᱟᱡᱟᱨ ᱨᱮ ᱯᱟᱲᱟᱜ ᱠᱟᱱᱟ ᱱᱚᱛᱮ ᱟᱨᱦᱚᱸ ᱧᱮᱞ ᱞᱮᱠᱷᱟᱱ ᱢᱟᱹᱱᱢᱤ ᱠᱚᱦᱚᱸ ᱠᱚ ᱛᱩᱯᱩᱱ ᱠᱟᱱᱟ᱾ ᱱᱟᱹᱭ ᱨᱮ ᱟᱫᱚ ᱢᱟᱹᱱᱢᱤ ᱠᱚᱣᱟᱜ ᱦᱚᱲᱢᱚ ᱨᱮᱦᱚᱸ ᱚᱱᱟ ᱫᱚ ᱟᱫᱟ ᱮᱞᱟᱝ ᱡᱟᱦᱟᱸ ᱠᱷᱟᱹᱛᱤᱨ ᱛᱮ ᱟᱫᱚ ᱦᱚᱲᱢᱚ ᱨᱮᱦᱚᱸ ᱟᱹᱰᱤ ᱟᱱᱟᱴ ᱮᱴᱠᱮᱴᱚᱬᱮ ᱥᱤᱨᱡᱟᱹᱜ ᱠᱟᱱᱟ ᱟᱫᱚ ᱚᱱᱟ ᱠᱚ ᱫᱚ ᱵᱟᱝ ᱚᱱᱟ ᱫᱚ ᱮᱴᱟᱜ ᱢᱤᱫ ᱟᱞᱟᱫᱟ ᱢᱟᱱᱮ ᱮᱴᱟᱜ ᱥᱮᱫ ᱞᱮᱠᱟᱛᱮ ᱚᱱᱟ ᱫᱟᱜ ᱠᱚ ᱤᱫᱤ ᱞᱮᱠᱷᱟᱱ ᱦᱮᱸ ᱛᱟᱦᱞᱮ ᱠᱷᱟᱱ ᱫᱚ ᱟᱹᱰᱤ ᱱᱟᱯᱟᱭ ᱠᱚᱜᱼᱟ ᱦᱮᱸ ᱟᱨ ᱱᱚᱛᱮ ᱛᱟᱞᱦᱮ ᱡᱤᱵᱽ-ᱡᱤᱭᱟᱹᱞᱤ ᱠᱚᱦᱚᱸ ᱵᱟᱝᱠᱚ ᱚᱸᱻ ᱵᱟᱝᱠᱚ ᱠᱷᱚᱛᱤᱭᱟ ᱮᱸ ᱱᱟ ᱱᱟᱯᱟᱭ ᱛᱮ ᱩᱱᱠᱩ ᱦᱚᱠᱚᱸ ᱧᱩᱭᱟ ᱚᱱᱟ ᱫᱟᱜ᱾ ᱡᱟᱦᱟᱸ ᱫᱚ ᱱᱟᱹᱭ ᱨᱮᱭᱟᱜ ᱫᱟᱜ ᱟᱨ ᱱᱚᱝᱠᱟ ᱜᱮ ᱟᱨ ᱱᱚᱛᱮ ᱠᱚᱢ ᱠᱟᱹᱨᱠᱷᱟᱱᱟ ᱠᱚᱦᱚᱸ ᱠᱚᱢ ᱛᱮᱭᱟᱨ ᱫᱚᱨᱠᱟᱨ ᱛᱟᱞᱦᱮ ᱟᱨ ᱱᱤᱭᱟᱹ ᱡᱟᱦᱟᱸ ᱫᱷᱩᱣᱟᱹ ᱠᱚ ᱩᱰᱩᱠᱚᱜ ᱠᱟᱱᱟ ᱥᱮ ᱟᱫᱚ ᱫᱟᱜ ᱫᱷᱩᱣᱟᱹ ᱠᱚᱫᱚ ᱛᱟᱞᱦᱮ ᱱᱤᱭᱟᱹ ᱦᱚᱭᱞᱚᱝ ᱨᱮ ᱵᱟᱝ ᱵᱟᱝ ᱢᱮᱥᱟᱜᱼᱟ? ᱠᱚᱢ ᱠᱚᱨᱟᱣ ᱞᱮᱠᱷᱟᱱ ᱟᱨ ᱠᱚᱢ ᱛᱟᱞᱦᱮ ᱟᱵᱚ ᱥᱟᱦᱮᱫ ᱮᱫᱟᱵᱚ ᱛᱟᱞᱦᱮ ᱱᱚᱜ ᱚᱭ ᱡᱮᱵᱚ ᱚᱠᱥᱤᱡᱮᱱ ᱵᱚ ᱦᱟᱛᱟᱣ ᱮᱫᱟ ᱦᱮᱸᱥᱮ ᱦᱚᱭ ᱵᱚ ᱦᱟᱛᱟᱣᱮᱫᱟ ᱚᱱᱟ ᱦᱚᱸ ᱟᱵᱚ ᱱᱟᱯᱟᱭ ᱦᱚᱭ ᱵᱚ ᱦᱟᱛᱟᱣᱟ ᱟᱨ ᱚᱱᱠᱟ ᱜᱤ ᱴᱤᱫᱴᱮᱡ ᱟᱵᱚᱣᱟᱜ ᱵᱟᱝ ᱦᱚᱲᱢᱚ ᱨᱮ ᱵᱟᱝ ᱚᱱᱠᱟᱱᱟᱜ ᱮᱴᱠᱮᱴᱚᱬᱮ ᱵᱟᱝ ᱥᱤᱨᱡᱟᱹᱜ-ᱟ᱾ ᱨᱳᱜ ᱟᱡᱟᱨ ᱵᱟᱝ ᱦᱩᱭ ᱟᱵᱚᱱᱟ᱾ ᱟᱫᱚ ᱢᱟ ᱛᱷᱟᱞᱮ ᱴᱷᱤᱠᱜ ᱜᱮᱭᱟ ᱤᱱᱠᱟᱹ ᱜᱮ ᱚᱠᱛᱚ ᱠᱚ ᱦᱮᱡ ᱦᱩᱭᱮᱱ ᱛᱟᱞᱟᱝᱟ᱾
ᱦᱮᱸ ᱴᱷᱤᱠ ᱜᱮᱭᱟ᱾
ᱢᱟ ᱟᱫᱚᱞᱮ ᱡᱚᱦᱟᱨ ᱜᱮ᱾